ᱦᱳᱭ ᱟᱹᱞᱤᱧᱟᱜ ᱨᱚᱲ ᱵᱮᱱ ᱟᱸᱡᱚᱢᱮᱜᱼᱟ᱾
ᱮᱠᱫᱚᱢ ᱟᱹᱰᱤ ᱪᱷᱤᱢ ᱪᱷᱟᱢ ᱜᱮ ᱦᱟᱸᱜ ᱞᱤᱧ ᱟᱸᱡᱚᱢᱮᱜᱼᱟ ᱱᱤᱭᱟᱹ ᱚᱠᱛᱚ ᱫᱚ ᱦᱮᱸᱥᱮ᱾
ᱟᱪᱪᱷᱟ ᱟᱪᱪᱷᱟ ᱱᱟᱯᱟᱭ ᱠᱟᱛᱷᱟ ᱠᱟᱱᱟ᱾
ᱦᱳᱭ ᱦᱳᱭ᱾
ᱛᱟᱦᱚᱞᱮ ᱜᱚᱢᱠᱮ ᱟᱵᱮᱱ ᱜᱮ ᱞᱟᱹᱭ ᱵᱮᱱ ᱾ ᱪᱮᱫ ᱥᱟᱛᱟᱢ ᱤᱫᱤ ᱠᱟᱛᱮᱫ ᱜᱟᱯᱟᱞ ᱢᱟᱨᱟᱨᱟᱣ ᱦᱩᱭᱩᱜᱼᱟ, ᱠᱟᱹᱴᱤᱡ
ᱦᱳᱭ ᱦᱳᱭ ᱦᱳᱭ ᱟᱫᱚ ᱦᱟᱸᱜ ᱞᱤᱧ ᱞᱟᱹᱭ ᱫᱚᱞᱤᱧ ᱞᱟᱹᱭᱟ ᱟᱫᱚ ᱞᱤᱧ ᱞᱟᱹᱭᱟ, ᱢᱟ ᱟᱸᱡᱚᱢ ᱵᱤᱱ᱾ ᱟᱫᱚ ᱟᱞᱤᱧ ᱞᱟᱹᱭᱟ ᱡᱟᱸᱦᱟᱸ ᱛᱤᱱᱟᱹᱜ ᱱᱩᱠᱩ ᱢᱟᱨᱟᱝ ᱵᱚᱦᱚᱜ ᱠᱚ ᱜᱚᱝᱠᱮ ᱠᱚ ᱴᱟᱭᱤᱢ ᱠᱚ ᱮᱢ ᱟᱠᱟᱫ ᱞᱟᱝᱼᱟ ᱥᱮ ᱪᱮᱫ ᱞᱮᱠᱟ, ᱟᱫᱚ ᱱᱚᱣᱟ ᱠᱚ ᱚᱱᱟ ᱦᱩᱰᱤᱧ ᱢᱟᱪᱷᱟ ᱢᱟᱱᱮ ᱦᱩᱰᱤᱧ ᱚᱠᱛᱚ ᱨᱮᱜᱮ
ᱠᱟᱹᱴᱤᱡ ᱚᱠᱛᱚ ᱨᱮᱜᱮ ᱢᱤᱫᱴᱮᱱ ᱥᱟᱛᱟᱢ ᱤᱫᱤ ᱠᱟᱛᱮᱜ ᱜᱟᱯᱟᱞ ᱢᱟᱨᱟᱨᱟᱣ ᱞᱮᱠᱷᱟᱱ ᱢᱟ ᱟᱹᱰᱤ ᱡᱩᱛ ᱠᱚᱜ ᱜᱮᱭᱟ ᱦᱮᱸ ᱵᱟᱝ᱾
ᱦᱳᱭ ᱦᱳᱭ ᱦᱳᱭ᱾
ᱟᱫᱚ ᱚᱱᱠᱟ ᱞᱮᱠᱟᱛᱮ ᱛᱮᱦᱮᱧ ᱫᱚ ᱚᱻ ᱱᱚᱣᱟ ᱞᱟᱝ ᱜᱚᱞᱯᱷᱚᱭᱟ ᱱᱩᱠᱩ ᱟᱵᱚ ᱡᱟᱸᱦᱟᱸᱭ ᱮ ᱟᱛᱩᱨᱮᱱ ᱢᱚᱬᱮ ᱦᱚᱲ ᱥᱮ ᱠᱷᱟᱢ ᱠᱷᱩᱱᱴᱤ ᱠᱚ ᱢᱮᱱᱟᱜ ᱟᱠᱟᱫ ᱠᱚ
ᱦᱳᱭ, ᱦᱳᱭ᱾
ᱦᱚ ᱢᱚᱬᱮ ᱦᱚᱲ ᱱᱩᱠᱩ ᱢᱟᱡᱷᱤ, ᱜᱚᱰᱮᱛ, ᱯᱟᱨᱟᱱᱤᱠ, ᱥᱮ ᱱᱟᱭᱠᱮ ᱟᱫᱚ ᱱᱩᱝᱠᱩ ᱠᱚᱣᱟᱜ ᱠᱟᱹᱢᱤ ᱦᱚᱨᱟ ᱜᱮ ᱠᱟᱹ -ᱴᱤᱡ ᱞᱟᱝ ᱛᱩᱞᱟᱹ ᱡᱚᱠᱦᱟ ᱞᱮᱠᱷᱟᱱ ᱵᱟᱭ ᱜᱟᱱᱚᱜᱼᱟ ᱟᱯᱮ ᱴᱚᱴᱷᱟ ᱚᱠᱟ ᱞᱮᱠᱟ ᱟᱞᱮ ᱴᱚᱴᱷᱟ ᱚᱠᱟ ᱞᱮᱠᱟ ᱩᱱᱟᱹᱜ ᱜᱟᱱ ᱵᱩᱡᱽ ᱵᱟᱲᱟᱭ ᱠᱚ ᱡᱮ ᱪᱮᱫ ᱵᱤᱱ ᱞᱟᱹᱭᱟ?
ᱦᱳᱭ, ᱦᱳᱭ, ᱦᱳᱭ, ᱦᱳᱭ, ᱱᱟᱯᱟᱭ ᱠᱚᱜ ᱜᱮᱭᱟ ᱚᱱᱟ ᱫᱚ᱾
ᱟᱵᱮᱱ ᱪᱮᱛᱟᱱ ᱦᱚᱸ ᱠᱟᱹᱴᱤᱡ ᱠᱩᱠᱞᱤ ᱦᱟᱜ ᱦᱮᱞᱳ᱾
ᱦᱳᱭ ᱞᱟᱹᱭ ᱵᱮᱱ᱾
ᱚ ᱞᱟᱹᱭᱮᱜᱼᱟ ᱞᱤᱧ ᱟᱱᱠᱷᱟᱱ ᱠᱩᱠᱞᱤ ᱛᱟᱦᱚᱞᱮ ᱠᱟᱹᱴᱤᱡ ᱞᱤᱧ ᱫᱚᱦᱚ ᱫᱟᱲᱮᱭᱟᱜᱼᱟ ᱥᱮ ᱪᱮᱫ ᱞᱮᱠᱟ?
ᱦᱳᱭ, ᱦᱳᱭ, ᱚᱱᱟ ᱫᱚ ᱱᱟᱯᱟᱭ ᱠᱟᱛᱷᱟ ᱠᱟᱱ ᱜᱮᱭᱟ᱾
ᱦᱳᱭ, ᱦᱳᱭ, ᱟᱫᱚᱞᱤᱧ ᱞᱟᱹᱭᱮᱜᱼᱟ ᱜᱚᱝᱠᱮ ᱟᱯᱮ ᱟᱛᱩ ᱨᱮᱱ ᱠᱷᱟᱢ ᱠᱷᱩᱱᱴᱤ ᱥᱮ ᱮᱸ ᱟᱹᱛᱩ ᱪᱟᱞᱟᱣ ᱪᱟᱪᱟᱞᱟᱣ ᱠᱚᱫᱚ ᱛᱤᱱᱟᱹᱜ ᱦᱚᱲ ᱢᱮᱱᱟᱜ ᱟᱠᱟᱫ ᱠᱚᱣᱟ? ᱟᱯᱮ ᱴᱚᱴᱷᱟ ᱠᱚᱨᱮ ᱫᱚ ᱛᱤᱱᱟᱹᱜ ᱦᱚᱲ ᱠᱚ ᱧᱮᱞᱚᱜᱼᱟ ᱟᱨᱠᱤ?
ᱦᱳᱭ ᱜᱚᱝᱠᱮ ᱟᱞᱮ ᱴᱷᱮᱱ ᱢᱟ ᱚᱱᱠᱟ ᱡᱮᱢᱚᱱ ᱢᱟᱡᱷᱤ ᱢᱮᱱᱟᱜᱼᱮᱭᱟ, ᱜᱚᱰᱮᱛ ᱢᱮᱱᱟᱜᱼᱮᱭᱟ, ᱯᱟᱨᱟᱱᱤᱠ ᱢᱮᱱᱟᱜᱼᱮᱭᱟ,
ᱦᱳᱭ, ᱦᱳᱭ᱾
ᱦᱳᱭ, ᱦᱳᱭ, ᱱᱩᱠᱩ ᱠᱚᱜᱮ ᱟᱨ ᱟᱵᱚ ᱵᱚᱱ ᱡᱮᱢᱚᱱ ᱟᱨᱚ ᱱᱟᱭᱠᱮ ᱢᱮᱱᱟᱜᱼᱮᱭᱟ᱾
ᱦᱳᱭ, ᱦᱳᱭ᱾
ᱦᱳᱭ, ᱦᱳᱭ ᱾
ᱟᱫᱚ ᱚᱱᱠᱟ ᱞᱮᱠᱟ ᱛᱮᱫᱚ ᱟᱞᱮ ᱴᱚᱴᱷᱟ ᱠᱚᱨᱮ ᱫᱚ ᱜᱚᱝᱠᱮ ᱢᱚᱬᱮᱸ ᱜᱚᱴᱮᱱ ᱦᱟᱸᱜ ᱠᱚ ᱧᱮᱞᱚᱜᱼᱟ ᱾
ᱟᱪᱪᱷᱟ, ᱟᱪᱪᱷᱟ, ᱟᱪᱪᱷᱟ ᱾
ᱮᱸ ᱱᱚᱝᱠᱟ ᱟᱹᱛᱩ ᱪᱟᱪᱟᱞᱟᱣ ᱠᱚᱫᱚ ᱢᱚᱬᱮᱸ ᱜᱚᱴᱟᱝᱱ ᱛᱮ ᱱᱩᱠᱩ ᱟᱵᱳ ᱜᱮ ᱟᱹᱛᱩ ᱨᱮᱱ ᱜᱩᱱᱤ ᱜᱩᱨᱤᱵᱽ ᱜᱮ ᱥᱟᱵ ᱯᱮᱴᱮᱨ ᱠᱟᱜ ᱠᱚᱣᱟᱵᱚᱱ ᱡᱮ ᱮᱸ ᱟᱯᱮ ᱜᱮ ᱱᱚᱣᱟ ᱠᱚ, ᱚᱱᱟ ᱠᱚ ᱫᱟᱭᱤᱛᱛᱚ ᱨᱮᱫᱚ‌ ᱛᱟᱞᱦᱮ ᱱᱚᱝᱠᱟ ᱦᱩᱭ ᱠᱟᱱᱟ ᱥᱮ ᱪᱮᱜ ᱞᱮᱠᱟ?
ᱦᱳᱭ, ᱦᱳᱭ, ᱦᱳᱭ, ᱟᱨ ᱪᱮᱜ ᱩᱱᱠᱩ ᱴᱷᱮᱱ ᱠᱷᱚᱱᱟᱜ ᱜᱮ ᱟᱵᱳ ᱡᱟᱦᱟᱸ ᱟᱹᱛᱩ ᱠᱚ ᱱᱟᱯᱟᱭ ᱥᱮ ᱵᱮᱵᱟᱹᱲᱤᱡ ᱟᱞᱚ ᱦᱳᱭᱳᱜ ᱛᱟᱵᱚᱱ ᱢᱟ, ᱡᱟᱦᱟᱸ ᱠᱚ ᱨᱳᱜᱽ ᱟᱡᱟᱨ ᱠᱚ ᱟᱞᱚ ᱦᱳᱭᱳᱜ ᱛᱟᱵᱚᱱ ᱢᱟ, ᱩᱱᱠᱩ ᱜᱮ ᱟᱵᱳ ᱠᱚ ᱧᱮᱞ ᱥᱟᱢᱴᱟᱣ ᱵᱚᱱᱟ ᱟᱨ ᱪᱮᱫ ᱾
ᱦᱳᱭ, ᱦᱳᱭ, ᱦᱳᱭ ᱾
ᱦᱳᱭ, ᱦᱳᱭ ᱾
ᱦᱮᱸ, ᱟᱞᱮ ᱦᱚᱸ ᱚᱱᱠᱟ ᱜᱮ ᱜᱚᱝᱠᱮ ᱟᱫᱚ ᱚᱱᱠᱟ, ᱚᱱᱠᱟ ᱞᱮᱠᱟ ᱫᱚ, ᱦᱩᱰᱤᱧ ᱢᱟᱪᱟ ᱛᱮᱞᱤᱧ ᱞᱮᱭ ᱞᱮᱠᱷᱟᱱ ᱢᱟᱹᱡᱷᱤᱭᱟᱜ, ᱢᱟᱹᱡᱷᱤ ᱠᱷᱚᱱ ᱜᱮ ᱦᱟᱸᱜ ᱞᱤᱧ ᱮᱦᱚᱵᱮᱜᱼᱟ ᱢᱟᱹᱡᱷᱤᱭᱟᱜ ᱠᱟᱹᱢᱤ ᱫᱚ ᱦᱟᱸᱜ ᱢᱟᱹᱡᱷᱤᱭᱟᱜ ᱠᱟᱹᱢᱤ ᱫᱚ ᱦᱟᱸᱜ ᱜᱚᱝᱠᱮ, ᱱᱚᱝᱠᱟ ᱠᱟᱱᱟ ᱡᱟᱦᱟᱸ ᱫᱚ
ᱟᱹᱛᱩ ᱨᱮᱱ ᱜᱩᱱᱤ ᱜᱩᱨᱤᱵᱽ ᱡᱟᱦᱟᱸᱱᱟᱜ ᱨᱮᱠᱚ ᱫᱩᱠᱩᱜᱼᱟ ᱥᱮ ᱮᱸ ᱠᱟᱹᱣᱡᱟᱹ, ᱠᱷᱟᱹᱯᱟᱹᱨᱤ ᱠᱚ ᱟᱫᱚ ᱩᱱ ᱥᱚᱢᱚᱭ ᱫᱚ ᱢᱟᱹᱡᱷ ᱤ ᱦᱟᱲᱟᱢ ᱛᱮ ᱢᱟᱹᱡᱷᱤᱭᱟᱜ ᱚᱲᱟᱜ ᱜᱮ ᱦᱟᱸᱜ ᱠᱚ ᱯᱳᱭᱞᱳ ᱩᱛᱟᱹᱨ ᱛᱮᱠᱚ ᱪᱟᱞᱟᱜᱼᱟ ᱾
ᱟᱪᱪᱷᱟ, ᱟᱪᱪᱷᱟ ᱾
ᱟᱨ ᱵᱟᱝ ᱨᱮᱦᱚᱸ, ᱱᱚᱝᱠᱟ ᱢᱟᱹᱱᱠᱟ ᱢᱟ ᱠᱳᱸᱰᱮᱞ ᱧᱟᱯᱟᱢ ᱵᱟᱯᱞᱟ ᱠᱚ ᱦᱳᱭᱳᱜ ᱠᱟᱱᱟ ᱛᱚ ᱚᱱᱠᱟ ᱞᱮᱠᱟᱛᱮ ᱚᱱᱟ ᱠᱚᱲᱟ ᱯᱟᱦᱴᱟ ᱠᱷᱚᱱ ᱡᱩᱫᱤ ᱠᱚ ᱦᱤᱡᱩᱜᱼᱟ ᱡᱮ
ᱢᱟᱹᱭ ᱯᱟᱸᱡᱟ ᱟᱨᱠᱤ ᱯᱟᱸᱡᱟ ᱛᱮᱱ ᱡᱟᱦᱟᱸ ᱫᱚᱠᱚ ᱞᱟᱹᱭ ᱚᱱᱟ ᱞᱚᱴᱚᱢ ᱟᱫᱚ ᱢᱟᱹᱡᱷᱤ ᱚᱲᱟᱜ ᱜᱮ ᱦᱟᱸᱜ ᱯᱳᱭᱞᱳ ᱩᱛᱟᱹᱨ ᱫᱚ ᱠᱚ ᱦᱤᱡᱩᱜᱼᱟ᱾ ᱱᱚᱝᱠᱟ ᱞᱮᱠᱟ ᱛᱮ ᱜᱮ ᱢᱟᱹᱡᱷᱤᱭᱟᱜ ᱠᱟᱹᱢᱤ ᱫᱚ ᱮᱸ ᱱᱚᱝᱠᱟ ᱠᱟᱱᱟ ᱦᱳᱭ ᱥᱮ, ᱟᱨ ᱫᱚᱨᱵᱟᱨ ᱠᱚᱨᱮᱫ ᱱᱩᱭ ᱡᱟᱦᱟᱸ ᱞᱮᱠᱟ ᱠᱟᱛᱮᱜ ᱟᱡ ᱪᱟᱞᱟᱣ ᱛᱟᱵ ᱮᱫ ᱥᱮ, ᱵᱟᱱᱟ ᱦᱚᱲ ᱮᱱ ᱫᱳᱥ ᱵᱟᱝ ᱮᱯᱮᱢ ᱪᱟᱯᱟᱞ ᱠᱟᱛᱮ ᱮ ᱫᱚᱦᱚ ᱠᱟᱜ ᱠᱷᱟᱱ
ᱦᱳᱭ ᱦᱳᱭ᱾
ᱟᱫᱚ ᱚᱱᱠᱟ ᱞᱮᱠᱟ ᱛᱮᱜᱮ ᱦᱟᱸᱜ ᱢᱟᱹᱡᱷᱤᱭᱟᱜ ᱠᱟᱹᱢᱤ ᱫᱚ ᱟᱫᱚ ᱤᱱᱟᱹ ᱛᱟᱭᱚᱢ ᱡᱩᱫᱤ ᱞᱤᱧ ᱞᱮᱭᱟ ᱱᱟᱭᱠᱮ, ᱱᱟᱭᱠᱮᱭᱟᱜ ᱠᱟᱢᱤ ᱢᱟ ᱟᱹᱰᱤ ᱥᱚᱨᱮᱥ ᱠᱟᱹᱢᱤ ᱜᱮᱛᱟᱭ ᱜᱚᱝᱠᱮ᱾
ᱦᱳᱭ ᱦᱳᱭ᱾
ᱩᱱᱤ ᱠᱷᱟᱹᱛᱤᱨ ᱜᱮ, ᱴᱚᱞᱟ ᱫᱚ ᱟᱹᱰᱤ ᱱᱟᱯᱟᱭ ᱛᱮ, ᱥᱮ ᱪᱚᱨᱚᱠ ᱛᱮ, ᱥᱮ ᱟᱹᱰᱤ ᱠᱩᱥᱤ ᱨᱟᱹᱥᱠᱟᱹ ᱞᱟᱸᱫᱟ ᱟᱛᱮᱫ ᱦᱚᱲ ᱠᱚᱵᱚᱱ ᱨᱚᱲ ᱨᱚᱯᱚᱲ ᱡᱚᱱᱟᱜᱼᱟ ᱱᱚᱝᱠᱟ ᱟᱨᱠᱤ ᱩᱱᱤᱭᱟᱜ ᱮᱱᱮᱢ ᱢᱮᱱᱟᱜ ᱟᱠᱟᱜ ᱛᱟᱭᱟ ᱟᱛᱳ ᱪᱮᱛᱟᱱ᱾
ᱦᱳᱭ ᱦᱳᱭ ᱦᱳᱭ᱾ ᱟᱨ ᱩᱱᱤ ᱜᱮᱛᱚ ᱟᱵᱚᱨᱮᱱ ᱫᱚ ᱡᱟᱦᱟᱸ ᱛᱤᱱᱟᱹᱜ ᱡᱟᱦᱟᱸᱱᱟᱜ ᱟᱵᱚᱣᱟᱜ ᱯᱩᱡᱟᱹ ᱯᱟᱥᱟ ᱠᱚ ᱥᱮ ᱥᱮᱨᱣᱟ ᱨᱮ ᱦᱳᱭᱳᱜ ᱛᱟᱵᱚᱱᱟ ᱟᱵᱚ ᱥᱟᱱᱛᱟᱲ ᱥᱮᱨᱣᱟ ᱨᱮ ᱢᱮᱱᱟᱜ ᱛᱟᱵᱚᱱᱟ ᱵᱚᱸᱜᱟ ᱵᱩᱨᱩ ᱯᱩᱡᱟᱹ ᱯᱟᱥᱟ ᱠᱚ ᱯᱚᱨᱚᱵᱽ ᱯᱟᱹᱞᱤ ᱠᱚ ᱢᱟᱲᱟᱝ ᱛᱮ ᱩᱱᱤ ᱜᱮᱵᱚᱱ ᱩᱭᱦᱟᱹᱨᱮᱭᱟ, ᱥᱮ ᱩᱱᱤ ᱜᱮ ᱟᱵᱚᱣᱟᱜ ᱡᱟᱦᱟᱸ ᱥᱟᱱᱟᱢ ᱞᱮᱠᱟᱱᱟᱜ ᱠᱟᱹᱢᱤ ᱠᱚ ᱵᱚᱸᱜᱟ ᱵᱩᱨᱩ ᱠᱚᱭ ᱥᱩᱥᱟᱹᱨ ᱛᱟᱵᱚᱱᱟ ᱟᱨ ᱪᱮᱫ᱾
ᱦᱳᱭ ᱦᱳᱭ᱾
ᱦᱳᱭ᱾
ᱟᱫᱚ ᱩᱱᱤᱜᱮ ᱦᱟᱸᱜ ᱟᱫᱚ ᱚᱱᱮ ᱜᱥᱟᱲᱮ ᱚᱲᱟᱜ ᱡᱟᱦᱮᱨ ᱛᱷᱟᱱ ᱱᱚᱣᱟ ᱠᱚᱨᱮ ᱡᱚᱛᱚ ᱵᱚᱸᱜᱟ ᱵᱩᱨᱩ ᱠᱚ ᱫᱮᱵᱟ ᱥᱮᱵᱟ ᱠᱚᱣᱟᱭ᱾ ᱥᱮ ᱩᱱᱠᱩ ᱴᱷᱮᱱ ᱟᱡ ᱱᱮᱦᱚᱨᱚᱜ ᱟᱭ ᱤᱧᱟᱹᱜ ᱟᱹᱛᱩ ᱤᱧᱟᱹᱜ ᱴᱚᱞᱟ ᱟᱹᱰᱤ ᱱᱟᱭ ᱱᱟᱯᱟᱭ ᱛᱮ ᱛᱟᱦᱮᱱ ᱢᱟ ᱵᱟᱹᱲᱤᱡ ᱚᱲᱥᱚᱝ ᱟᱞᱚ ᱥᱚᱲᱚ ᱵᱚᱞᱚᱜ ᱢᱟ, ᱨᱳᱜᱽ ᱵᱤᱫᱷᱤ ᱠᱷᱚᱱᱞᱮ ᱥᱟᱦᱟᱵ ᱞᱮ ᱛᱟᱦᱮᱱ ᱢᱟ᱾ ᱦᱚ ᱱᱚᱝᱠᱟᱱᱟᱜ ᱤᱭᱟᱹ ᱠᱟᱛᱮᱜ ᱛᱮᱫ ᱟᱵᱚ ᱱᱚᱣᱟ ᱟᱛᱩ ᱴᱚᱞᱟᱨᱮᱱ ᱦᱚᱲ ᱨᱟᱹᱥᱠᱟᱹ ᱨᱮ ᱫᱚᱦᱚ ᱵᱚᱱᱟ ᱥᱮ ᱪᱮᱫ ᱵᱤᱱ ᱞᱟᱹᱭᱟ?
ᱦᱳᱭ ᱦᱳᱭ ᱦᱳᱭ ᱦᱳᱭ᱾ ᱱᱚᱝᱠᱟ ᱜᱮ ᱟᱞᱮ ᱥᱮᱱ ᱦᱚᱸ ᱜᱚᱝᱠᱮ ᱱᱟᱭᱠᱮᱭᱟᱜ ᱮᱱᱮᱢ ᱫᱚ᱾ ᱱᱚᱝᱠᱟ ᱜᱮ ᱦᱩᱭᱩᱜ-ᱟ, ᱥᱮ ᱱᱚᱝᱠᱟ ᱜᱮ ᱢᱮᱱᱟᱜ ᱛᱟᱭᱟ ᱟᱨ ᱡᱮ ᱱᱚᱝᱠᱟᱜ ᱜᱮ ᱠᱚᱨᱟᱣᱟᱭ᱾
ᱟᱪᱪᱷᱟ᱾
ᱦᱳᱭ᱾
ᱟᱫᱚ ᱤᱱᱟᱹ ᱯᱚᱨ ᱡᱩᱫᱤ ᱟᱵᱤᱱ ᱡᱚᱜᱽ ᱢᱟᱺᱡᱷᱤᱭᱟᱜ ᱠᱟᱛᱷᱟ ᱵᱤᱱ ᱞᱟᱹᱭ ᱠᱷᱟᱱ
ᱦᱳᱭ᱾
ᱡᱚᱜ ᱢᱟᱸᱡᱷᱤᱭᱟᱜ ᱠᱟᱹᱢᱤ ᱫᱚ ᱡᱚᱛᱚ ᱦᱚᱲ ᱜᱮᱵᱚᱱ ᱵᱟᱲᱟᱭᱟ ᱠᱚᱢ ᱵᱮᱥᱤ ᱦᱮᱸ ᱵᱟᱝ᱾
ᱦᱳᱭ ᱦᱳᱭ᱾
ᱜᱮ ᱟᱹᱰᱤ ᱢᱟᱨᱟᱝ ᱠᱟᱹᱢᱤ ᱢᱮᱱᱛᱮᱞᱤᱧ ᱢᱚᱱᱮᱭᱮᱭᱟ᱾
ᱦᱳᱭ᱾
ᱟᱫᱚ ᱜᱚᱢᱠᱮ ᱟᱯᱮᱥᱮᱱ ᱫᱚ ᱡᱚᱜᱽ ᱢᱟᱺᱡᱷᱤ ᱫᱚ ᱚᱠᱟᱮᱠᱟ ᱠᱟᱢᱤ ᱦᱚᱨᱟ ᱛᱟᱭ ᱠᱟᱴᱤᱡ ᱵᱮᱱ ᱞᱟᱹᱭ ᱞᱮᱠᱷᱟᱱ ᱫᱚ ᱟᱹᱰᱤ ᱡᱩᱛ ᱠᱟᱜ ᱜᱮᱭᱟ ᱾
ᱳᱭ ᱡᱚᱜᱽ ᱢᱟᱺᱡᱷᱤ ᱫᱚ ᱦᱟᱸᱜ ᱱᱤᱭᱟᱹ ᱚᱠᱛᱚ ᱫᱚ ᱦᱟᱸᱜ ᱵᱟᱞᱤᱧ ᱞᱟᱹᱭ ᱫᱟᱲᱮᱭᱟᱜ ᱠᱟᱱᱟ ᱟᱵᱮᱱ ᱜᱮ ᱞᱟᱹᱭ ᱥᱚᱫᱚᱨ ᱵᱮᱱ᱾
ᱟᱫᱚ ᱚᱱᱠᱟ ᱞᱮᱠᱟᱛᱮ ᱟᱞᱮ ᱴᱚᱴᱷᱟ ᱠᱚᱨᱮ ᱫᱚ ᱧᱮᱞᱚᱜ-ᱟ ᱱᱟᱸᱜ ᱜᱚᱢᱠᱮ ᱡᱚᱜᱽ ᱢᱟᱺᱡᱷᱤ ᱫᱚ
ᱡᱚᱜᱽ ᱢᱟᱺᱡᱷᱤ ᱫᱚ ᱱᱚᱝᱠᱟᱱ ᱠᱟᱢᱤ ᱛᱟᱭ ᱢᱟᱱᱮ ᱟᱹᱰᱤ ᱥᱚᱨᱮᱥ ᱠᱟᱢᱤ ᱜᱮ ᱟᱞᱤᱧ ᱫᱚ ᱦᱟᱸᱜ ᱫᱚᱞᱤᱧ ᱢᱮᱛᱟᱣᱟᱛᱟᱭᱟ᱾ ᱮᱸᱜ ᱪᱤᱠᱟᱹᱛᱮ ᱱᱩᱠᱩ ᱟᱛᱩ ᱨᱮᱱ ᱡᱟᱦᱟᱸᱭ ᱡᱩᱣᱟᱹᱱ ᱠᱚᱲᱟ ᱠᱩᱲᱤ ᱠᱚ ᱢᱮᱱᱟᱜ ᱟᱠᱟᱫ ᱠᱚᱫᱚ ᱱᱩᱠᱩ ᱨᱮᱱ ᱢᱟᱦᱟᱨᱟ ᱜᱮᱛᱚ ᱠᱟᱱᱟᱭ ᱡᱚᱜᱽ ᱢᱺᱡᱷᱤ ᱫᱚ᱾
ᱦᱳᱭ, ᱦᱳᱭ, ᱦᱳᱭ᱾
ᱦᱳᱭ ᱵᱟᱝ ᱟᱫᱚ ᱡᱟᱛᱮ ᱟᱛᱩ ᱴᱚᱞᱟ ᱨᱮᱱ ᱚᱱᱮ ᱠᱚᱲᱟ ᱠᱩᱲᱤ ᱟᱠᱚ ᱟᱠᱚ ᱟᱞᱚ ᱠᱚ ᱨᱚᱲ ᱡᱚᱱᱚᱜ ᱢᱟ ᱥᱮ ᱫᱩᱞᱟᱹᱲ ᱥᱟᱹᱜᱟᱹᱭ ᱟᱞᱚ ᱠᱚ ᱡᱚᱯᱲᱟᱣ ᱢᱟ᱾
ᱦᱳᱭ᱾
ᱟᱫᱚ ᱚᱱᱠᱟ ᱞᱮᱠᱟᱛᱮ ᱡᱩᱫᱤ ᱡᱟᱦᱟᱸᱭ ᱥᱟᱵ ᱧᱟᱢ ᱠᱮᱜ ᱴᱩᱢᱟᱹᱝ ᱦᱟᱺᱰᱤ ᱢᱟ ᱚᱱᱟᱢᱟᱭ ᱠᱚᱭᱮᱠ ᱠᱤᱱ ᱜᱮ ᱥᱮ ᱪᱮᱫ ᱞᱮᱠᱟ ᱱᱚᱝᱠᱟᱱᱟᱜ ᱢᱮᱜᱴᱮᱱ
ᱴᱨᱚᱯᱷᱟ ᱠᱚ ᱦᱮᱡ ᱪᱟᱹᱞᱩ ᱦᱮᱡ ᱟᱠᱟᱱᱟ ᱥᱮ ᱪᱮᱫ ᱞᱮᱠᱟ?
ᱦᱳᱭ ᱦᱳᱭ ᱚᱱᱟ ᱢᱟᱛᱚ ᱦᱟᱸᱜ ᱞᱟᱜᱟᱜ ᱜᱮ᱾
ᱦᱳᱭ ᱦᱳᱭ ᱟᱫᱚ ᱟᱨ ᱛᱚ ᱱᱩᱭ ᱡᱚᱜᱽ ᱢᱟᱺᱡᱷᱤᱭᱤᱡ ᱠᱟᱢᱤ ᱫᱚ ᱱᱚᱝᱠᱟ ᱜᱮ ᱱᱩᱭ ᱢᱟᱦᱟᱨᱟ ᱠᱟᱱᱟᱭ ᱡᱩᱣᱟᱹᱱ ᱠᱚᱲᱟ ᱠᱩᱲᱤ ᱨᱮᱱ ᱾
ᱦᱳᱭ᱾
ᱛᱚᱯᱟᱱᱟᱨᱮᱱ ᱟᱨᱠᱤ ᱟᱫᱚ ᱛᱟᱦᱚ ᱞᱮ ᱟᱨ ᱡᱟᱦᱟᱸ ᱜᱮ ᱫᱤᱥᱚᱢ ᱠᱚᱨᱮᱱ ᱮᱸᱜ ᱡᱟᱦᱟᱸ ᱛᱤᱱᱟᱹᱜ ᱯᱮᱲᱟ ᱯᱟᱹᱨᱣᱟᱹ ᱫᱤᱥᱚᱢ ᱢᱟᱱᱮ ᱟᱛᱳ ᱛᱮᱠᱚ ᱦᱤᱡᱩᱜ-ᱟ, ᱩᱱᱠᱩ ᱩᱱ ᱚᱠᱛᱚ ᱡᱚᱜᱽ ᱢᱟᱺᱡᱷᱤ ᱜᱮ᱾ ᱮ ᱞᱟᱦᱟ ᱛᱮᱠᱚ ᱠᱷᱚᱡᱮᱭᱟ ᱛᱟᱨᱯᱚᱨᱮ ᱢᱟᱺᱡᱷᱤ ᱫᱚ ᱦᱟᱸᱜ ᱢᱟᱱᱮ ᱡᱚᱜᱽ ᱢᱟᱺᱡᱷᱤ ᱴᱷᱮᱱ ᱠᱷᱚᱱᱜᱮ ᱢᱟᱺᱡᱷᱤ ᱠᱟᱨᱚᱱ ᱫᱚ ᱢᱟᱺᱡᱷᱤ ᱫᱚ ᱢᱮᱫᱴᱮᱡ ᱠᱷᱟᱢ ᱠᱷᱩᱱᱴᱤ ᱠᱟᱱ ᱛᱟᱵᱚᱱᱟᱭ ᱟᱛᱳ ᱨᱮᱱ ᱥᱮ ᱪᱮᱫ ᱞᱮᱠᱟ?
ᱦᱳᱭ ᱦᱳᱭ ᱦᱳᱭ᱾
ᱟᱫᱚ ᱚᱱᱠᱟ ᱞᱮᱠᱟᱛᱮ ᱟᱞᱮ ᱴᱚᱴᱷᱟ ᱫᱚ ᱱᱚᱝᱠᱟ ᱦᱟᱸᱜ ᱡᱚᱜᱽ ᱢᱟᱺᱡᱷᱤ ᱫᱚ ᱦᱟᱸᱜ ᱟᱵᱚ ᱤᱭᱟᱹ ᱠᱚᱣᱟ ᱡᱩᱣᱟᱹᱱ ᱠᱚᱲᱟ ᱠᱩᱲᱤ ᱨᱮᱱ ᱢᱟᱦᱟᱨᱟ ᱦᱮᱸᱥᱮ ᱢᱟᱦᱟᱨᱟ ᱢᱮᱱ ᱛᱮᱦᱚᱸ ᱠᱚ ᱦᱚᱦᱚᱣᱟᱭᱟ ᱩᱱᱤ ᱫᱚ ᱾
ᱦᱳᱭ ᱦᱳᱭ ᱦᱳᱭ᱾
ᱟᱫᱚ ᱜᱚᱢᱠᱮ ᱮᱸᱜ ᱟᱯᱮᱥᱮᱱ ᱫᱚ ᱛᱟᱦᱟᱞᱮ ᱵᱤᱯᱞᱟᱹᱜ ᱵᱟᱯᱞᱟ ᱵᱤᱦᱟᱹ ᱵᱟᱯᱞᱟ ᱠᱚᱫᱚ ᱚᱠᱟ ᱞᱮᱠᱟ ᱦᱩᱭᱩᱜᱼᱟ?
ᱦᱳᱭ ᱵᱤᱦᱟ ᱵᱟᱯᱞᱟ ᱫᱚ ᱱᱚᱝᱠᱟ ᱞᱮᱠᱟ ᱡᱮ ᱦᱮᱸ ᱟᱵᱚ ᱡᱩᱫᱤ ᱠᱚᱲᱟ ᱦᱚᱯᱚᱱᱟᱜ ᱵᱟᱯᱞᱟ ᱵᱚᱱ ᱢᱮᱱᱠᱷᱟᱱ ᱡᱚᱠᱷᱚᱱ ᱠᱚᱲᱟ ᱦᱚᱯᱚᱱ ᱵᱟᱹᱦᱩᱭ ᱟᱹᱜᱩᱭᱮᱭᱟ ᱟᱨ ᱪᱮᱫ ᱩᱱᱤᱭᱟᱜ ᱚᱱᱟ ᱫᱚ ᱵᱟᱨ ᱫᱤᱱ ᱦᱩᱭᱩᱜ ᱠᱟᱱᱟ ᱦᱟᱸᱜ ᱾ ᱯᱳᱭᱞᱳ ᱫᱤᱱ ᱫᱚ, ᱦᱳᱭ ᱦᱳᱭ ᱵᱟᱨ ᱫᱤᱱ ᱾ ᱟᱨ ᱯᱳᱭᱞᱳ ᱫᱤᱱ ᱫᱚ ᱦᱟᱸᱜ ᱵᱟᱦᱩ ᱟᱜᱩ ᱪᱟᱞᱟᱜ-ᱟᱭ ᱟᱨ ᱪᱮᱫ, ᱟᱨ ᱫᱚᱥᱟᱨ ᱫᱤᱱ ᱫᱚ ᱟᱜᱩ ᱠᱟᱛᱮᱫ ᱱᱚᱸᱰᱮ ᱵᱷᱚᱡᱽ ᱠᱚ ᱦᱩᱭᱩᱜᱼᱟ ᱟᱨ ᱪᱮᱫ ᱟᱨ ᱚᱱᱠᱟᱱᱟᱜ ᱟᱭᱢᱟ ᱡᱟᱦᱟᱸ ᱥᱮᱨᱣᱟ ᱨᱮ ᱠᱟᱢᱤ ᱠᱚ ᱢᱮᱱᱟᱜᱼᱟ ᱚᱱᱟ ᱠᱚ ᱠᱟᱢᱤ ᱠᱚ ᱦᱩᱭᱩᱜᱼᱟ ᱾ ᱱᱚᱝᱠᱟ ᱞᱮᱠᱟᱛᱮ ᱦᱟᱸᱜ ᱵᱟᱨ ᱫᱤᱱ ᱜᱮ ᱢᱟᱱᱟᱣ ᱵᱟᱛᱟᱣ ᱦᱩᱭᱩᱜ ᱠᱟᱱᱟ ᱟᱨ ᱪᱮᱫ ᱟᱞᱮ ᱥᱮᱱ ᱫᱚ ᱾
ᱦᱳᱭ ᱜᱚᱢᱠᱮ ᱟᱹᱰᱤ ᱱᱟᱯᱟᱭ ᱾
ᱟᱨ ᱠᱩᱲᱤ ᱦᱚᱯᱚᱱᱟᱜ ᱫᱚ ᱦᱟᱸᱜ ᱢᱤᱫ ᱫᱤᱱ ᱦᱤᱞᱳᱜ ᱜᱮ ᱟᱨ ᱪᱮᱫ ᱾ ᱮᱱ ᱦᱤᱞᱳᱜ ᱜᱮ ᱡᱚᱛᱚ ᱥᱟᱱᱟᱢᱼᱼ ᱠᱟᱹᱢᱤ ᱠᱚ ᱡᱟᱦᱟᱸ ᱛᱤᱱᱟᱹᱜ ᱥᱮᱨᱣᱟ ᱨᱮ ᱢᱮᱱᱟᱜ-ᱟ ᱚᱱᱟ ᱠᱚ ᱠᱟᱹᱢᱤ ᱠᱚ ᱡᱚᱛᱚ ᱦᱩᱭᱩᱜ-ᱟ ᱟᱨ ᱮᱱ ᱦᱤᱞᱳᱜ ᱜᱮ ᱦᱟᱸᱜ ᱩᱱᱤ ᱫᱚ ᱟᱭᱟᱜ ᱡᱟᱱᱟᱢ ᱚᱲᱟᱜ ᱠᱷᱚᱱ ᱫᱚ ᱦᱟᱸᱜ ᱵᱤᱫᱟᱹᱭᱮ ᱦᱟᱛᱟᱣᱟ ᱟᱨ ᱪᱮᱫ ᱵᱤᱫᱟᱹᱭ ᱚᱸᱰᱮ ᱠᱷᱚᱱᱟᱜ ᱚᱰᱚᱠ ᱪᱟᱞᱟᱜ-ᱟᱭ ᱟᱨ ᱡᱟᱶᱟᱭ ᱚᱲᱟᱜ ᱛᱮ ᱦᱟᱸᱜ ᱪᱟᱞᱟᱜ ᱟᱭ ᱟᱨ ᱪᱮᱫ ᱾
ᱟᱪᱪᱷᱟ ᱟᱪᱪᱷᱟ ᱾ ᱟᱫᱚ ᱜᱚᱝᱠᱮ ᱞᱤᱧ ᱞᱟᱹᱭᱮᱜ-ᱟ ᱱᱚᱣᱟ ᱦᱩᱰᱤᱧᱼᱼ ᱚᱠᱛᱚ ᱨᱮᱜᱮ ᱡᱩᱫᱤ ᱢᱤᱫᱴᱮᱱ ᱠᱩᱠᱞᱤ ᱞᱤᱧ ᱫᱚᱦᱚᱭᱟ ᱟᱫᱚᱼᱼ ᱚᱠᱛᱚ ᱢᱟᱼᱼ ᱟᱞᱟᱝ ᱫᱚ ᱵᱟᱹᱭ ᱵᱟᱹᱭᱛᱮ ᱪᱟᱵᱟ ᱦᱮᱡ ᱠᱟᱱ ᱛᱟᱞᱟᱝ-ᱟ᱾ ᱟᱫᱚ ᱚᱱᱟ ᱛᱟᱞᱟ ᱨᱮᱜᱮ ᱦᱟᱸᱜᱼᱼ ᱮᱸ ᱦᱚᱯᱚᱱ ᱦᱚᱯᱚᱱ ᱠᱟᱹᱼᱼ ᱼᱼᱴᱤᱡ ᱠᱩᱠᱞᱤ ᱞᱤᱧ ᱫᱚᱦᱚᱭᱮᱫᱭᱟ ᱾ ᱟᱫᱚ ᱠᱟᱹᱴᱤᱡ ᱵᱮᱱ ᱞᱟᱹᱭᱟᱹᱞᱤᱧ ᱠᱷᱟᱡ ᱫᱚ ᱟᱹᱰᱤ ᱡᱩᱛ ᱠᱚᱜ ᱜᱮᱭᱟ ᱦᱟᱸᱜ ᱦᱮᱸ ᱥᱮ᱾
ᱦᱳᱭ ᱟᱹ ᱠᱩᱠᱞᱤ ᱫᱚᱦᱚᱭ ᱵᱮᱱ ᱱᱟᱯᱟᱭ ᱠᱟᱛᱷᱟ ᱠᱟᱱ ᱜᱮᱭᱟ ᱾ ᱡᱩᱫᱤᱞᱤᱧᱼᱼ ᱵᱟᱲᱟᱭ ᱠᱷᱟᱱ ᱫᱚ ᱦᱟᱸᱜ ᱞᱤᱧ ᱱᱤᱦᱟᱹᱛ ᱜᱮᱞᱤᱧ ᱞᱟᱹᱭ ᱥᱚᱫᱚᱨᱟ ᱟᱨᱼᱼ
ᱦᱳᱭ ᱦᱳᱭ ᱦᱳᱭ ᱟᱫᱚ ᱦᱟᱸᱜ ᱞᱤᱧ ᱜᱚᱝᱼᱼ ᱼᱼᱠᱮᱞᱤᱧ ᱞᱟᱹᱭᱫᱟ ᱤᱭᱟᱹ, ᱠᱚᱸᱰᱮᱞ ᱧᱟᱯᱟᱢ ᱵᱟᱯᱞᱟ ᱫᱚ ᱚᱠᱟ ᱞᱮᱠᱟ ᱦᱩᱭᱩᱜᱼᱟ ᱟᱯᱮᱥᱮᱫ? ᱱᱚᱣᱟ ᱜᱮ ᱠᱟᱹᱴᱤᱡ ᱵᱮᱱ ᱾ ᱞᱟᱹᱭ ᱥᱚᱫᱚᱨ ᱟᱞᱤᱧ ᱠᱷᱟᱱ ᱡᱩᱛ ᱠᱚᱜ-ᱟ ᱾ ᱡᱟᱦᱟᱸ ᱫᱚ ᱜᱩᱲᱫᱟᱹᱢ ᱧᱟᱯᱟᱢ ᱥᱮ ᱠᱚᱸᱰᱮᱞ ᱧᱟᱯᱟᱢ ᱵᱚᱱ ᱢᱮᱛᱟᱜ ᱠᱟᱱ
ᱦᱳᱭ ᱦᱳᱭ ᱠᱚᱸᱰᱮᱞ ᱧᱟᱯᱟᱢ ᱵᱟᱯᱞᱟ ᱫᱚ ᱦᱟᱸᱜ ᱱᱚᱝᱠᱟ ᱞᱮᱠᱟ ᱟᱞᱮ ᱥᱮᱱ ᱫᱚ ᱦᱩᱭᱩᱜ-ᱟ᱾ ᱟᱞᱮ ᱥᱮᱱ ᱫᱚ ᱡᱟᱦᱟᱸᱭ ᱢᱚᱱᱮ ᱠᱟᱜ ᱵᱮᱱ ᱢᱤᱫᱴᱟᱝ ᱠᱚᱲᱟ ᱦᱚᱯᱚᱱ ᱥᱮ ᱟᱹᱜᱩ ᱠᱮᱫᱮᱭᱟᱭᱼᱼ ᱟᱫᱚ ᱮᱱᱠᱷᱟᱱ ᱟᱹᱜᱩ ᱠᱟᱛᱮᱫᱼᱼ ᱫᱚ ᱦᱟᱸᱜ ᱢᱚᱱᱮ ᱠᱟᱜ ᱵᱮᱱ ᱵᱟᱨ ᱯᱮ ᱫᱤᱱ ᱫᱚ ᱦᱩᱭᱩᱜ ᱜᱮᱭᱟ ᱛᱚ ᱮᱱᱠᱷᱟᱱ ᱛᱟᱨᱯᱚᱨᱮᱼᱼ ᱡᱟᱦᱟᱸᱭ ᱩᱱᱤ ᱡᱚᱜᱽ ᱢᱟᱺᱡᱷᱤ ᱵᱚᱱ ᱠᱟᱱ ᱫᱚ, ᱩᱱᱤ ᱦᱟᱸᱜ ᱡᱚᱜᱽ ᱢᱟᱺᱡᱷᱤ ᱴᱷᱮᱱ ᱠᱚ ᱪᱟᱞᱟᱜ-ᱟ,
ᱦᱳᱭ
ᱩᱱᱠᱚ ᱨᱮᱱ ᱚᱲᱟᱜ ᱦᱚᱲ ᱪᱟᱞᱟᱣ ᱠᱟᱛᱮᱫᱼᱼ ᱱᱚᱝᱠᱟ ᱚᱱᱠᱟ ᱩᱱᱠᱩ ᱞᱟᱹᱭ ᱥᱚᱫᱚᱨ ᱟᱭᱟ ᱡᱮ ᱱᱚᱝᱠᱟ ᱟᱹᱜᱩ ᱠᱟᱫᱮᱭᱟᱭᱼᱼ ᱵᱟᱹᱦᱩ ᱛᱟᱨᱯᱚᱨᱮ ᱜᱟᱯᱟᱞᱢᱟᱨᱟᱣ ᱠᱟᱛᱮᱜ ᱛᱟᱦᱚᱞᱮᱼᱼ ᱩᱱᱠᱩ ᱩᱱᱤ ᱡᱚᱜᱽ ᱢᱟᱺᱡᱷᱤ ᱜᱮ ᱦᱟᱱᱠᱩ ᱴᱷᱮᱱ ᱠᱷᱚᱵᱚᱨᱮ ᱵᱷᱮᱡᱟ ᱠᱮᱭᱟ᱾ ᱵᱷᱮᱡᱟ ᱠᱟᱛᱮᱫ ᱡᱮ ᱢᱮᱛᱟᱭᱟ ᱱᱚᱝᱠᱟ ᱚᱱᱠᱟ ᱱᱚᱸᱰᱮ ᱟᱞᱮ ᱴᱷᱮᱱ ᱟᱯᱮᱨᱮᱱ ᱦᱚᱯᱚᱱ ᱮᱨᱟ ᱢᱮᱱᱟᱭᱟ ᱾ ᱛᱟᱦᱚᱞᱮ ᱠᱷᱟᱱ ᱫᱚ ᱚᱱᱠᱟ ᱞᱮᱠᱟ ᱩᱱᱠᱩ ᱴᱷᱮᱱ ᱠᱟᱛᱷᱟ ᱵᱷᱮᱡᱟ ᱠᱟᱛᱮᱫ ᱩᱱᱠᱩ ᱦᱚᱸᱠᱚ ᱥᱮᱴᱮᱨᱚᱜ-ᱟ ᱱᱚᱸᱰᱮ ᱥᱮᱴᱮᱨ ᱠᱟ ᱠᱟᱛᱮᱫ ᱜᱟᱯᱟᱞᱢᱟᱨᱟᱣ ᱟᱠᱚ᱾ ᱤᱱᱟᱹ ᱠᱷᱟᱱ ᱜᱟᱯᱟᱞᱢᱟᱨᱟᱣ ᱠᱟᱛᱮᱫ ᱡᱟᱦᱟᱸ ᱚᱱᱟ ᱯᱚᱱᱯᱟᱱᱤ ᱡᱟᱦᱟᱸ ᱠᱚ ᱢᱮᱛᱟᱜ ᱠᱟᱱ ᱫᱚ ᱚᱱᱟ ᱯᱚᱱᱯᱟᱱᱤᱼᱼ ᱟᱹᱫᱟᱹᱭ ᱦᱩᱭᱩᱜ-ᱟ ᱾ ᱚᱱᱟ ᱫᱤᱱ ᱠᱚ ᱴᱷᱤᱠᱟᱹᱭᱟ ᱟᱨ ᱪᱮᱫ ᱱᱚᱣᱟ ᱫᱤᱱ ᱦᱤᱞᱳᱜ ᱦᱩᱭᱩᱜ-ᱟ ᱯᱚᱱᱯᱟᱱᱤ ᱛᱚ ᱚᱱᱟ ᱯᱩᱱᱯᱟᱱᱤ ᱠᱚ ᱦᱩᱭᱩᱜᱼᱼ ᱵᱟᱲᱟ ᱠᱟᱛᱮᱫ, ᱮᱱᱠᱷᱟᱱ ᱟᱫᱚ ᱛᱟᱨᱯᱚᱨᱮ ᱯᱩᱱᱯᱟᱱᱤ ᱦᱩᱭ ᱯᱚᱨᱮ ᱫᱚ ᱡᱟᱦᱟᱸᱼᱼ ᱛᱤᱥ ᱜᱮ ᱵᱟᱯᱞᱟ ᱵᱤᱦᱟᱹ ᱫᱚᱼᱼ ᱚᱱᱟ ᱫᱚ ᱦᱩᱭᱩᱜ ᱠᱳᱱᱳ ᱚᱥᱩᱵᱤᱫᱟ ᱵᱟᱝ ᱦᱩᱭᱩᱜ-ᱟ, ᱱᱚᱜ-ᱚ ᱱᱚᱝᱠᱟ ᱟᱞᱮᱥᱮᱱ ᱫᱚ ᱢᱟᱱᱟᱣ ᱵᱟᱛᱟᱣ ᱦᱩᱭᱩᱜ-ᱟ ᱟᱨ ᱪᱮᱫ ᱾
ᱦᱳᱭ ᱟᱫᱚ ᱟᱹᱰᱤ ᱱᱟᱯᱟᱭ ᱜᱮ᱾
ᱦᱳᱭ
ᱟᱞᱮ ᱥᱮᱱ ᱦᱚᱸ ᱡᱟᱦᱟᱸ ᱵᱮᱱ ᱞᱟᱹᱭ ᱠᱮᱜ-ᱟ ᱟᱞᱮ ᱥᱮᱱ ᱦᱚᱸ ᱚᱝᱠᱟ ᱜᱮ ᱦᱩᱭᱩᱜ-ᱟ᱾ ᱟᱫᱚ ᱟᱫᱚ ᱫᱚ ᱟᱹᱞᱤᱧ ᱞᱤᱧ ᱞᱟᱹᱭᱮᱜ-ᱟ, ᱟᱫᱚ ᱫᱮᱥ ᱜᱩᱱᱟᱹ ᱵᱮᱥ ᱨᱟᱡᱟ ᱜᱩᱱᱟᱹ ᱯᱨᱚᱡᱟ ᱯᱟᱞᱮ ᱟᱯᱮ ᱫᱤᱥᱚᱢ ᱫᱚ ᱚᱠᱟ ᱞᱮᱠᱟ ᱦᱩᱭᱩᱜ? ᱟᱞᱮ ᱥᱮᱱ ᱦᱚᱸ ᱜᱚᱝᱠᱮ ᱚᱝᱠᱟ ᱜᱮ ᱦᱩᱭᱩᱜᱼᱟ ᱟᱨ ᱡᱟᱦᱟᱸ ᱥᱟᱨ ᱥᱟᱹᱜᱩᱱ ᱵᱟᱯᱞᱟ ᱨᱮᱱᱟᱜ ᱠᱟᱛᱷᱟ ᱵᱤᱱ ᱞᱟᱹᱭ ᱠᱮᱜ-ᱟ ᱚᱱᱟ ᱦᱚᱸ ᱚᱝᱠᱟᱜ ᱜᱮ ᱦᱩᱭᱩᱜᱼᱟ ᱾
ᱦᱳᱭ᱾
ᱟᱹ ᱟᱫᱚ ᱟᱞᱮ ᱥᱮᱱ ᱫᱚ ᱦᱟᱸᱜ ᱠᱷᱟᱹᱴᱤ ᱦᱟᱸᱜ ᱮᱸ ᱞᱟᱹᱭᱤᱧ ᱤᱭᱟᱹ ᱟᱞᱮ ᱫᱚ ᱯᱮᱫᱤᱱ ᱦᱟᱸᱜ ᱥᱟᱨ ᱥᱟᱹᱜᱩᱱ ᱠᱚᱲᱟ ᱦᱚᱯᱚᱱᱟᱜ ᱫᱚ ᱯᱮ ᱫᱤᱱ ᱦᱟᱸᱜ ᱟᱨ ᱠᱩᱲᱤ ᱦᱚᱯᱚᱱᱟᱜ ᱫᱚ ᱵᱟᱨ ᱫᱤᱱ ᱦᱟᱸᱜ ᱟᱞᱮ ᱥᱮᱱ ᱫᱚ ᱦᱩᱭᱩᱜᱼᱟ ᱦᱟᱸᱜ ᱾
ᱟᱪᱪᱷᱟ ᱟᱪᱪᱷᱟ ᱾
ᱟᱫᱚ ᱚᱠᱛᱚ ᱠᱚᱢᱟ ᱩᱱᱟᱹᱜ ᱟᱴ ᱵᱟᱹᱱᱩᱜ ᱠᱟᱜ ᱛᱟᱞᱟᱝᱟ ᱟᱨ ᱠᱷᱟᱱ ᱞᱤᱧ ᱞᱟᱹᱭ ᱥᱚᱫᱚᱨ ᱠᱮᱭᱟ ᱟᱫᱚ ᱚᱝᱠᱟ ᱛᱮᱦᱚᱸ ᱞᱤᱧ ᱞᱟᱹᱭᱟ ᱠᱚᱲᱟ ᱦᱚᱯᱚᱱ ᱫᱚ ᱟ ᱯᱮ ᱫᱤᱱ ᱫᱚ ᱱᱚᱝᱠᱟ ᱨᱮᱠᱚ ᱢᱟᱱᱟᱣ ᱛᱟᱦᱮᱸ-ᱟ
ᱦᱳᱭ᱾
ᱢᱤᱫ ᱫᱤᱱᱮ ᱪᱟᱞᱟᱜᱼᱟ ᱵᱟᱹᱦᱩ ᱴᱷᱮᱜ ᱨᱟᱦᱤ ᱪᱟᱹᱣᱵᱟᱹᱞ ᱞᱟᱛᱮ ᱥᱟᱸᱜᱮ ᱵᱟᱹᱨᱭᱟᱹᱛ ᱟᱛᱮᱜ ᱾ ᱛᱟᱯᱚᱨᱮ ᱮᱱᱦᱤᱞᱳᱜ ᱫᱚ ᱡᱟ ᱫᱤᱱᱳ ᱢᱟᱱᱮ ᱛᱟᱦᱮᱸᱱᱟᱭ ᱦᱟᱸᱜ, ᱫᱚᱥᱟᱨ ᱦᱤᱞᱳᱜ ᱮ ᱦᱤᱡᱩᱜᱼᱟ ᱟᱨ ᱫᱚᱥᱟᱨ ᱦᱤᱞᱳᱜ ᱢᱟᱱᱮ ᱛᱟᱦᱮᱱᱟᱭ ᱛᱚ ᱛᱟᱦᱞᱮ ᱵᱟᱨ ᱫᱤᱱ ᱦᱩᱭᱱᱟ, ᱯᱮ ᱫᱤᱱ ᱨᱮ ᱦᱤᱡᱩᱜᱼᱟ, ᱱᱚᱸᱰᱮ ᱟᱭᱟᱜ ᱚᱲᱟᱜ᱾